ᱜᱚᱝᱠᱮ ᱡᱚᱦᱟᱨ ᱜᱮ, ᱟᱪᱪᱷᱟ ᱨᱚᱲ ᱠᱚ ᱟᱸᱡᱚᱢᱚᱜ ᱠᱟᱱ ᱛᱟᱹᱞᱤᱧᱟ ᱟᱹᱞᱤᱧᱟᱜ?
ᱮ ᱦᱮᱸ ᱯᱳᱥᱴᱟᱹᱣ ᱥᱟᱺᱦᱤᱡ ᱜᱮ ᱟᱸᱡᱚᱢᱚᱜ ᱠᱟᱱ ᱛᱟᱵᱤᱱᱟ ᱟᱨ ᱟᱹᱞᱤᱧᱟᱜ ᱫᱚ?
ᱦᱮᱸ ᱟᱵᱤᱱᱟᱜ ᱦᱚᱸ ᱴᱷᱤᱠ ᱜᱮ ᱟᱸᱚᱢᱚᱜ ᱠᱟᱱᱟ᱾
ᱦᱮᱸ ᱟᱪᱪᱷᱟ ᱱᱤᱭᱟᱹ ᱜᱷᱟᱹᱲᱤᱡ ᱫᱚ ᱱᱟᱯᱟᱭ ᱜᱮᱭᱟᱵᱤᱱ?
ᱦᱮᱸ ᱱᱟᱯᱟᱭ ᱜᱮᱭᱟᱞᱤᱧ, ᱟᱹᱵᱤᱱ ᱜᱮ ᱪᱮᱫ ᱞᱮᱠᱟ ᱢᱮᱱᱟᱜ ᱵᱤᱱᱟ ᱱᱟᱜ?
ᱦᱳᱭ ᱟᱹᱞᱤᱧ ᱦᱚᱸ ᱱᱤᱭᱟᱹ ᱜᱷᱟᱹᱲᱤᱡ ᱫᱚ ᱱᱟᱯᱟᱭ ᱜᱮ᱾
ᱟᱪᱪᱷᱟ ᱟᱫᱚ ᱪᱮᱫ ᱠᱚᱵᱤᱱ ᱪᱤᱠᱟᱹ ᱛᱟᱞᱦᱮ ᱱᱤᱛᱚᱜ ᱫᱚ?
ᱜᱚᱝᱠᱮ ᱱᱤᱭᱟᱹ ᱜᱷᱟᱹᱲᱤᱡ ᱫᱚ ᱦᱟᱸᱜ ᱦᱚᱸᱜᱼᱚᱭ ᱫᱟᱠᱟ ᱠᱚ ᱡᱚᱢ ᱵᱟᱲᱟ ᱠᱛᱮ ᱫᱩᱲᱩᱵ ᱦᱩᱭ ᱠᱟᱱᱟ᱾ ᱟᱨ ᱦᱚᱸᱜᱼᱚᱭ ᱵᱚᱱ ᱠᱟᱹᱢᱤᱭᱮᱫᱟ ᱡᱟᱦᱟᱸ ᱱᱚᱛᱮ ᱦᱚᱸᱛᱚ ᱚᱠᱛᱚ ᱠᱚ ᱞᱟᱜᱟᱜ ᱜᱮᱭᱟ ᱤᱱᱟᱹ ᱛᱮ ᱱᱚᱣᱟᱨᱮ ᱠᱟᱹᱡ ᱫᱷᱩᱨᱟᱹᱣ ᱧᱚᱜ ᱟᱠᱟᱱᱟ, ᱟᱫᱚ ᱟᱹᱞᱤᱧ ᱫᱚᱞᱤᱧ ᱱᱟᱣᱟ ᱜᱮᱭᱟ ᱛᱚ ᱱᱚᱸᱰᱮ ᱦᱟᱸᱜ᱾
ᱟᱪᱪᱷᱟ ᱟᱪᱪᱷᱟ, ᱦᱳᱭ ᱱᱟᱣᱟ ᱫᱚ ᱟᱹᱞᱤᱧ ᱦᱚᱸᱞᱤᱧ ᱱᱟᱣᱟ ᱧᱚᱜ ᱜᱮᱭᱟ, ᱩᱱᱟᱹᱜ
ᱮᱸᱜ ᱦᱳᱭ ᱟᱫᱚ ᱦᱟᱸᱜ ᱚᱱᱠᱟ ᱠᱚ ᱞᱮᱭ ᱠᱟᱜ ᱛᱟᱵᱚᱱᱟ ᱟᱫᱚ ᱤᱱᱟᱹ ᱛᱮ ᱫᱷᱩᱨᱟᱹᱣ ᱧᱚᱜ ᱦᱩᱭ ᱠᱟᱱᱟ᱾
ᱦᱳᱭ ᱦᱳᱭ ᱦᱳᱭ, ᱟᱫᱚ ᱡᱚᱢ ᱵᱟᱲᱟ ᱠᱚᱫᱚ ᱦᱩᱭᱱᱟ ᱥᱮ ᱵᱟᱝ ᱛᱟᱦᱞᱮ?
ᱦᱮᱸ ᱜᱚᱝᱠᱮ ᱡᱚᱢ ᱵᱟᱲᱟ ᱠᱚᱫᱚ ᱥᱟᱨᱟᱣ ᱠᱟᱱᱟ, ᱟᱫᱚ ᱟᱹᱵᱤᱱ ᱜᱮ ᱦᱟᱸᱜ ᱪᱮᱫᱠᱟ?
ᱦᱩᱸ ᱟᱹᱞᱤᱧᱟᱜ ᱦᱚᱸ ᱦᱩᱭ ᱠᱟᱱᱟ ᱡᱚᱢ ᱫᱚ᱾
ᱟᱪᱪᱷᱟ, ᱟᱫᱚ ᱛᱟᱦᱚᱞᱮ ᱜᱚᱝᱠᱮ ᱱᱤᱭᱟᱹ ᱜᱷᱟᱹᱲᱤᱡ ᱫᱚ ᱪᱮᱫ ᱵᱮᱱ ᱪᱤᱠᱟᱹᱭᱮᱫᱟ?
ᱪᱮᱫ ᱦᱚᱸ ᱵᱟᱝᱟ ᱱᱚᱝᱠᱟ ᱫᱚ ᱚᱲᱟᱜ ᱠᱚᱨᱮ ᱜᱮ ᱢᱮᱱᱟᱜ ᱵᱟᱲᱟ ᱞᱤᱧᱟ᱾ ᱟᱹᱞᱤᱧ ᱫᱚ ᱯᱟᱹᱴᱷᱩᱣᱟᱹ ᱟ ᱱᱤᱛᱳᱜ ᱫᱚ ᱠᱟᱱᱟ ᱟᱫᱚ ᱚᱲᱟᱜ ᱠᱚᱨᱮ ᱜᱮ ᱢᱮᱱᱟᱜ ᱵᱟᱲᱟ ᱞᱤᱧᱟ ᱱᱤᱛᱚᱜ ᱫᱚ᱾
ᱦᱳᱭ ᱟᱫᱚ ᱜᱚᱝᱠᱮ ᱯᱟᱹᱴᱷᱩᱣᱟᱹ ᱫᱚ ᱚᱞᱚᱜ ᱫᱚ ᱪᱮᱫ ᱨᱮᱵᱤᱱ ᱚᱞᱚᱜ ᱠᱟᱱᱟ?
ᱟᱹᱞᱤᱧ ᱫᱚ ᱱᱤᱛᱳᱜ ᱫᱚ ᱜᱮᱡᱩᱭᱮᱥᱮᱱ ᱞᱤᱧ ᱠᱚᱨᱟᱣ ᱮᱫᱟ᱾
ᱚ ᱟᱫᱚ ᱦᱟᱸᱜ ᱚᱠᱟᱴᱟᱜ ᱤᱭᱟᱨ ᱪᱚᱝ ᱯᱟᱞᱮ?
ᱦᱮᱸ ᱱᱤᱭᱟᱹ ᱫᱚ ᱟᱹᱞᱤᱧᱟᱜ ᱫᱚ ᱯᱷᱳᱨ ᱤᱭᱟᱨ ᱪᱟᱞᱟᱜ ᱠᱟᱱᱟ᱾
ᱟᱪᱪᱷᱟ ᱟᱪᱪᱷᱟ ᱵᱟᱦ ᱱᱟᱯᱟᱭ ᱜᱮ ᱚᱞᱚᱜ ᱠᱟᱱ ᱛᱟᱵᱚᱱᱟᱵᱤᱱ᱾
ᱦᱮᱸ ᱦᱮᱸ ᱟᱨ ᱟᱹᱵᱤᱱ ᱫᱚ ᱛᱟᱦᱞᱮ ᱪᱮᱫ ᱠᱚᱵᱤᱱ ᱪᱤᱠᱟᱹ ᱵᱟᱲᱟᱭ ᱜᱮᱭᱟ?
ᱟᱹᱞᱤᱧ ᱦᱚᱸ ᱯᱟᱹᱴᱷᱣᱟᱹ ᱜᱮ᱾
ᱟᱪᱪᱷᱟ ᱟᱹᱵᱤᱱ ᱫᱚ ᱪᱮᱫ ᱨᱮᱵᱤᱱ ᱠᱟᱱᱟ?
ᱚᱞᱚᱜ ᱫᱚ ᱜᱚᱝᱠᱮ ᱟᱹᱞᱤᱧᱟᱜ ᱫᱚ ᱥᱟᱹᱛ ᱯᱩᱨᱟᱹᱣ ᱠᱟᱱᱟ ᱦᱟᱸᱜ ᱵᱤ ᱮᱰ ᱠᱚᱱᱴᱤᱱᱤᱭᱩ ᱨᱮ ᱢᱮᱱᱟᱜ ᱞᱤᱧᱟᱹ᱾
ᱟᱪᱪᱷᱟ ᱪᱷᱟ ᱜᱮᱡᱩᱭᱮᱥᱮᱱ ᱠᱚᱫᱚ ᱵᱤᱱ ᱠᱚᱢᱯᱞᱤᱴ ᱠᱟᱫᱟᱢ ᱛᱟᱦᱞᱮ?
ᱚ ᱦᱳᱭ ᱮᱢ ᱮ ᱦᱚᱸ ᱠᱚᱢᱯᱞᱤᱴ ᱦᱩᱭ ᱠᱟᱱᱟ ᱟᱫᱚ ᱦᱚᱸᱜᱼᱚᱭ ᱵᱤ ᱮᱰ ᱠᱚᱱᱴᱤᱱᱤᱭᱩ ᱨᱮ᱾
ᱦᱮᱸ ᱛᱚ ᱱᱟᱯᱟᱭ ᱜᱮ᱾
ᱦᱳᱭ ᱟᱫᱚ ᱜᱚᱢᱠᱮ ᱛᱟᱦᱚᱞᱮ ᱟᱹᱵᱤᱱ ᱫᱚ ᱚᱲᱟᱜ ᱠᱷᱚᱱ ᱜᱮ ᱥᱮᱱᱚᱜ ᱦᱤᱡᱩᱜ ᱚᱞᱚᱜ ᱫᱚ ᱥᱮ ᱛᱟᱦᱮᱱ ᱜᱮᱭᱟᱵᱤᱱ ᱛᱚ᱾
ᱵᱟᱝ ᱵᱟᱝ ᱵᱟᱦᱨᱮ ᱥᱮᱫ ᱨᱮᱜᱮᱞᱤᱧ ᱛᱟᱦᱮᱱ ᱜᱮᱭᱟ ᱱᱟᱜ ᱟᱫᱚ ᱱᱚᱜᱼᱚᱭ ᱵᱟᱨ ᱯᱟᱨᱯᱮ ᱫᱤᱱ ᱞᱟᱦᱮ ᱨᱮ ᱦᱮᱡ ᱦᱩᱭ ᱟᱠᱟᱱᱟ ᱚᱱᱛᱮ ᱨᱮ
ᱦᱳᱭ ᱟᱪᱪᱷᱟ ᱟᱫᱚ ᱜᱚᱢᱠᱮ ᱛᱟᱦᱚᱞᱮ ᱦᱳᱥᱴᱮᱞ ᱥᱮ ᱢᱮᱥ ᱨᱮᱵᱤᱱ ᱛᱟᱦᱮᱱᱟ᱾
ᱢᱮᱥᱨᱮᱜᱮ᱾
ᱦᱳᱭ ᱟᱫᱚ ᱦᱳᱥᱴᱮᱞ ᱫᱚ ᱟᱫᱚ ᱢᱮᱥ ᱟᱨ ᱦᱳᱥᱴᱮᱞ ᱫᱚ ᱦᱳᱭ ᱟᱫᱚ ᱮᱱᱠᱷᱟᱱᱼᱼᱼ ᱠᱷᱟᱱ ᱢᱮᱥ ᱨᱮᱫᱚ ᱩᱱᱟᱹᱜ ᱰᱷᱮᱨ ᱜᱤᱫᱽᱨᱟᱹ ᱫᱚ ᱵᱟᱝᱠᱚ ᱛᱟᱦᱮᱱᱟ ᱛᱚ ᱦᱳᱥᱴᱮᱞ ᱫᱚ ᱠᱟᱹᱡᱼᱼᱼ ᱠᱷᱟᱥ ᱧᱚᱜᱚᱜᱼᱟ ᱠᱟᱹᱴᱤᱡ ᱟᱫᱚ ᱟᱹᱞᱤᱧ ᱦᱚᱞᱤᱧ ᱠᱟᱴᱟᱣ ᱟᱠᱟᱫ ᱜᱮᱭᱟ ᱦᱳᱥᱴᱮᱞ ᱡᱤᱭᱚᱱ ᱫᱚᱼᱼ
ᱦᱳᱭ ᱦᱳᱭ ᱟᱫᱚ ᱦᱳᱭ ᱪᱮᱫᱠᱟ ᱚᱠᱟᱴᱟᱜ ᱫᱚ ᱟᱞᱮ ᱚᱱᱟ ᱠᱚᱞᱮᱡᱽ ᱨᱮᱫᱚ ᱟᱨ ᱪᱮᱫ ᱦᱳᱥᱴᱮᱞ ᱵᱟᱹᱪᱩᱜᱼᱟ᱾
ᱟᱫᱚ ᱦᱮᱸ ᱵᱟᱝ ᱛᱟᱦᱮᱱ ᱨᱮᱫᱚ ᱛᱚ ᱪᱤᱠᱟᱹ ᱨᱮᱱᱟᱜ ᱪᱮᱫ ᱦᱚᱸ ᱵᱟᱹᱱᱩᱜ᱾ ᱛᱚ ᱯᱟᱲᱦᱟᱣᱵᱤᱱ ᱥᱮᱪᱮᱫᱚᱜ ᱞᱟᱹᱜᱤᱫ ᱫᱚ ᱡᱚᱜᱟᱲ ᱠᱟᱛᱮ ᱛᱟᱦᱮᱸ ᱦᱩᱭ ᱟᱵᱤᱱ ᱜᱮᱭᱟ᱾
ᱮᱠᱫᱚᱢ ᱮᱠᱫᱚᱢ ᱮᱠᱫᱚᱢ᱾
ᱦᱳᱭ ᱟᱫᱚ ᱦᱟᱸᱜ ᱟᱫᱚ ᱦᱟᱸᱜ ᱦᱳᱥᱴᱮᱞ ᱡᱤᱭᱚᱱ ᱫᱚ ᱟᱫᱚ ᱦᱟᱸᱜ ᱚᱱᱠᱟ ᱠᱷᱟᱥ ᱧᱚᱜ ᱜᱮ ᱟᱫᱚ ᱥᱟᱸᱜᱮ ᱜᱤᱫᱽᱨᱟᱹ ᱠᱚᱼᱼᱺ ᱛᱟᱦᱮᱱᱟᱛᱚ ᱛᱚ ᱟᱫᱚ ᱦᱟᱸᱜ ᱯᱷᱨᱤᱰᱚᱢ ᱠᱚᱢ ᱧᱚᱜ ᱜᱮ ᱟᱹᱞᱤᱧ ᱫᱚ ᱦᱟᱸᱜ᱾ ᱚᱱᱠᱟ ᱮᱢᱮᱨᱞᱤᱧ ᱛᱟᱦᱮᱸ ᱠᱟᱱᱟ ᱦᱳᱥᱴᱮᱞ ᱨᱮ ᱛᱚ ᱟᱫᱚ ᱞᱟᱹᱴᱩ ᱦᱳᱥᱴᱮᱞ ᱛᱚ ᱟᱫᱚᱼᱼᱼ ᱟᱹᱰᱤ ᱡᱟᱹᱥᱛᱤ ᱦᱟᱸᱜ ᱯᱷᱩᱨᱜᱟᱹᱞ ᱜᱮ ᱞᱮ ᱛᱟᱦᱮᱜᱼᱟ ᱟᱫᱚᱼᱼᱺ ᱤᱱᱟᱹᱛᱮ ᱢᱚᱱᱮ ᱞᱟᱜᱟᱣ ᱞᱮᱠᱟᱜᱮ ᱟᱹᱞᱤᱧ ᱫᱚ ᱟᱹᱰᱤ ᱱᱟᱯᱟᱭ ᱜᱮᱞᱤᱧ ᱵᱩᱡᱷᱟᱹᱣ ᱞᱮᱫᱟᱜᱼᱟ ᱚᱱᱟ ᱫᱚ ᱮᱠᱷᱚᱱ ᱫᱚᱞᱤᱧ ᱩᱭᱦᱟᱹᱨ ᱵᱟᱲᱟᱭ ᱜᱮᱭᱟ᱾
ᱦ ᱟᱪᱪᱷᱟ ᱢᱮᱥ ᱠᱚᱨᱮ ᱫᱚᱵᱤᱱ ᱛᱟᱦᱮᱸ ᱵᱟᱲᱟ ᱠᱟᱱᱟ ᱥᱮ ᱵᱟᱝ᱾
ᱦᱮᱸ ᱢᱮᱥ ᱨᱮᱞᱤᱧ ᱛᱟᱦᱮᱸ ᱠᱟᱱᱟ ᱚᱸᱰᱮ ᱦᱳᱥᱴᱮᱞ ᱠᱷᱚᱱ ᱩᱰᱟᱹᱝ ᱯᱚᱨᱮ ᱟᱫᱚ ᱠᱟᱹᱡ ᱦᱟᱸᱜ ᱵᱤᱭᱮᱰ ᱫᱚ ᱚᱱᱠᱟ᱾ ᱢᱚᱱᱮ ᱵᱟᱝ ᱛᱟᱦᱮᱸ ᱠᱟᱱᱟ ᱛᱚ ᱟᱫᱚ ᱦᱟᱸᱜ ᱟᱯᱱᱟᱨ ᱞᱟᱹᱜᱤᱫ ᱜᱮ ᱠᱟᱹᱴᱤᱡ ᱟᱫᱚ ᱮᱴᱟᱜ ᱠᱚ ᱫᱷᱟᱨᱟ ᱯᱟᱲᱦᱟᱣ ᱦᱩᱭᱩᱜ ᱠᱟᱱ ᱛᱟᱦᱮᱸᱫ᱾ ᱛᱚᱠᱷᱚᱱ ᱞᱤᱧ ᱛᱟᱦᱮᱭᱟ᱾ ᱟᱫᱚ ᱚᱱᱠᱟ ᱵᱤᱭᱮᱰ ᱠᱚᱞᱤᱮᱧ ᱧᱟᱢ ᱠᱮᱫ ᱠᱷᱟᱱ ᱟᱫᱚ ᱱᱚᱛᱮᱞᱤᱧ ᱥᱟᱺᱜᱤᱧᱚᱜ ᱠᱟᱱᱟ ᱟᱫᱚ ᱱᱤᱭᱟᱹ ᱜᱷᱟᱹᱲᱤᱡᱼᱼ ᱤᱧ ᱫᱚ ᱚᱲᱟᱜ ᱨᱮᱜᱮ᱾
ᱚ ᱛᱟᱦᱞᱮ ᱢᱮᱥ ᱨᱮᱢᱼᱼ ᱢᱮᱥ ᱨᱮ ᱡᱚᱠᱚᱱ ᱵᱤᱱ ᱛᱟᱦᱮᱸ ᱠᱟᱱᱟ ᱛᱟᱦᱚᱞᱮ ᱫᱟᱠᱟ ᱠᱚᱫᱚ ᱢᱟᱱᱮ ᱱᱤᱡᱮ ᱛᱮᱵᱤᱱ ᱤᱥᱤᱱ ᱛᱟᱦᱮᱸᱫ ᱡᱚᱛᱚ ᱫᱚ᱾
ᱦᱩᱸᱼᱼᱼ ᱫᱟᱠᱟ ᱠᱚ ᱵᱚᱞᱛᱮ ᱦᱟᱸᱜ ᱟᱫᱚ ᱟᱫᱚ ᱠᱟᱹᱴᱤᱡ ᱛᱟᱦᱮᱸ ᱠᱟᱱᱟᱞᱮ ᱟᱞᱮ ᱫᱚ ᱦᱩᱭᱩᱜ ᱟᱞᱮ ᱾ ᱚ ᱡᱚᱱ ᱠᱩᱲᱤ ᱡᱚᱱ ᱞᱮᱠᱟᱞᱮ ᱛᱟᱦᱮᱸ ᱟ ᱛᱚ ᱟᱫᱚ ᱟᱞᱮ ᱫᱚ ᱜᱚᱞᱚᱼᱼ ᱯᱷᱚ ᱜᱚᱴᱟ ᱠᱟᱛᱮᱫ ᱜᱮ ᱦᱟᱸᱜ ᱢᱤᱫ ᱦᱚᱲ ᱞᱮ ᱫᱚᱦᱚ ᱞᱮᱫᱮᱭᱟ ᱢᱟᱸᱥᱤ ᱛᱟᱦᱮᱸ ᱠᱟᱱᱟᱭ᱾
ᱦᱳᱭ ᱟᱫᱚ ᱩᱱᱤ ᱜᱮ ᱤᱥᱤᱱ ᱛᱟᱞᱮ ᱛᱟᱦᱮᱸᱫ ᱟᱫᱚ ᱯᱚᱭᱥᱟ ᱠᱚᱫᱚ ᱞᱮ ᱮᱢ ᱛᱟᱦᱮᱸᱫ ᱱᱚᱜᱼᱚᱭ ᱱᱚᱝᱠᱟ᱾ ᱦᱳᱭ ᱟᱹᱵᱤᱱ ᱫᱚ ᱫᱟᱠᱟ ᱵᱤᱱ ᱤᱥᱤᱱᱟ᱾
ᱦᱳᱭ ᱟᱞᱮ ᱫᱚ ᱥᱮᱭ ᱡᱚᱛᱚ ᱜᱮ ᱢᱮᱱᱟᱜ ᱞᱮᱭᱟ ᱱᱤᱡᱮ ᱛᱮᱜᱮ ᱞᱮ ᱤᱥᱤᱱ ᱜᱮᱭᱟ ᱟᱨ ᱪᱮᱫᱼᱼ
ᱦᱮᱸ ᱜᱚᱢᱠᱮ ᱟᱫᱚ ᱦᱟᱸᱜ ᱱᱤᱡᱮ ᱛᱮ ᱤᱥᱤᱱ ᱫᱚ ᱠᱟᱹᱴᱤᱡ ᱡᱷᱟᱢᱮᱞᱟ ᱜᱮ ᱵᱩᱡᱷᱟᱹᱜᱼᱟ ᱥᱮ ᱚᱠᱟ ᱞᱮᱠᱟ ᱵᱤᱱ ᱞᱟᱹᱭᱮᱫ ᱟᱵᱤᱱ ᱫᱚ᱾
ᱡᱷᱟᱢᱮᱞᱟ ᱫᱚ ᱵᱟᱝᱟ ᱟᱫᱚ ᱯᱳᱭᱞᱳ ᱯᱳᱭᱞᱳ ᱚᱱᱠᱟ ᱜᱮ ᱵᱩᱡᱷᱟᱹᱜ ᱛᱟᱦᱮᱸᱱ ᱟᱫᱚ ᱱᱮᱛᱟᱨ ᱫᱚ ᱚᱱᱟ ᱫᱚ᱾ ᱪᱮᱫ ᱚᱵᱷᱟᱥ ᱪᱟᱵᱟ ᱟᱠᱟᱱᱟ ᱱᱤᱛᱚᱜ ᱫᱚ ᱚᱱᱠᱟ ᱦᱮᱸ᱾
ᱛᱟᱦᱞᱮ ᱜᱚᱝᱠᱮ ᱟᱫᱚ ᱠᱩᱞᱤ ᱞᱮᱜ ᱜᱮᱵᱤᱱ ᱡᱮ ᱚᱱᱟ ᱢᱮᱥ ᱵᱟᱨᱮ ᱛᱮᱜᱮ᱾ ᱦᱮᱸ ᱛᱟᱦᱚᱞᱮ ᱩᱛᱩ ᱠᱚᱫᱚ ᱪᱮᱫ ᱵᱤᱱ ᱩᱛᱩᱭᱟ᱾
ᱦᱮᱸ ᱩᱛᱩ ᱠᱚᱫᱚ ᱪᱮᱫ ᱟᱨ᱾ ᱥᱚᱵᱽᱡᱤ ᱠᱚ ᱵᱮᱸᱜᱟᱲ ᱟᱞᱩ ᱱᱤᱭᱟᱹ ᱠᱚ᱾
ᱦᱳᱭ ᱟᱫᱚ ᱜᱚᱢᱠᱮ ᱛᱟᱦᱚᱞᱮ ᱢᱤᱫ ᱵᱮᱲᱟ ᱵᱤᱱ ᱤᱥᱤᱱᱟᱥᱮ ᱵᱟᱨ ᱵᱮᱲᱟ?
ᱵᱟᱨ ᱵᱮᱲᱟ ᱜᱮᱞᱤᱧ ᱤᱥᱤᱱ ᱜᱮᱭᱟ᱾
ᱟᱫᱚ ᱦᱳᱭ ᱟᱫᱚ ᱦᱟᱯᱳᱭ ᱟᱫᱚ ᱱᱚᱸᱰᱮ ᱢᱤᱫ ᱠᱟᱛᱷᱟ ᱞᱤᱧ ᱞᱟᱹᱭ ᱞᱮᱜᱮ ᱦᱟᱸᱜ ᱟᱞᱤᱧ ᱡᱚᱠᱷᱚᱱ ᱢᱮᱥ ᱨᱮᱞᱤᱧ ᱛᱟᱦᱮᱸ ᱭᱟᱛᱚ ᱟᱫᱚ ᱦᱟᱸᱜ ᱚᱸᱰᱮ ᱫᱚ ᱢᱟᱹᱞᱤᱠ ᱛᱟᱞᱮ ᱫᱚ ᱦᱟᱸᱜ ᱮᱞᱟᱣ ᱫᱚ ᱛᱟᱦᱮᱸ ᱠᱟᱱᱟ ᱡᱮ ᱟᱯᱱᱟᱨ ᱛᱮᱢ ᱤᱥᱤᱱ ᱫᱟᱲᱮᱭᱟᱜᱼᱟ᱾
ᱦᱮ‍ᱸ ᱦᱮᱸ᱾
ᱟᱫᱚ ᱵᱟᱨᱭᱟ ᱜᱤᱫᱽᱨᱟᱹ ᱠᱤᱱ ᱱᱟᱦᱟᱸᱜ ᱟᱵᱚ ᱥᱟᱱᱛᱟᱲ ᱜᱮ ᱛᱟᱦᱮᱸ ᱭᱟᱠᱤᱱ ᱟᱫᱚ ᱩᱱᱠᱤᱱ ᱫᱚ ᱠᱤᱱ ᱞᱟᱹᱭᱮᱫᱟ ᱟᱯᱱᱟᱨ ᱛᱮ ᱞᱤᱧ ᱤᱥᱤᱱᱟ᱾ ᱟᱫᱚ ᱯᱳᱭᱞᱳ ᱫᱚ ᱠᱤᱱ ᱤᱥᱤᱱ ᱠᱮᱫ ᱛᱟᱭᱚᱢ ᱫᱟᱨᱟᱢ ᱫᱚ ᱠᱤᱱ ᱞᱟᱸᱜᱟ ᱭᱮᱱ, ᱟᱫᱚ ᱚᱱᱟ ᱛᱮ ᱞᱤᱧ ᱠᱩᱞᱤ ᱧᱚᱜᱮᱫ ᱵᱤᱱᱟ ᱟᱵᱤᱱ ᱟᱨ
ᱳᱦᱮᱸ ᱟᱞᱮ ᱫᱚ ᱢᱟᱱᱮ ᱪᱤᱠᱟᱹᱧ ᱞᱮᱭ ᱯᱩᱭᱞᱳ ᱯᱩᱭᱞᱳ ᱜᱮ ᱱᱚᱣᱟ ᱫᱚ ᱠᱟᱹᱴᱤᱡ ᱟᱹᱲᱤᱥ ᱟᱹᱲᱤᱥ ᱧᱚᱜ ᱵᱩᱡᱷᱟᱹᱜ ᱠᱟᱱ ᱛᱟᱦᱮᱸᱫ ᱥᱮ ᱠᱟᱹᱴᱤᱡ ᱪᱮᱠᱟ ᱧᱚᱜ ᱵᱩᱡᱷᱟᱹᱣᱜ ᱛᱚ ᱟᱫᱚ ᱱᱮᱛᱟᱨ ᱫᱚ ᱴᱷᱤᱠ ᱜᱮᱭᱟ ᱚᱱᱟ ᱫᱚ ᱚᱱᱠᱟ ᱵᱟᱝ ᱵᱩᱡᱷᱟᱹᱜ ᱠᱟᱱᱟ ᱪᱮᱫ ᱦᱚᱸ᱾
ᱟᱫᱚ ᱜᱚᱢᱠᱮ ᱦᱟᱸᱜ ᱤᱧ ᱢᱟᱛᱚ ᱦᱟᱸᱜ ᱤᱧ ᱦᱩᱧ ᱢᱚᱱᱮᱞᱮᱫ ᱡᱮ ᱤᱧ ᱦᱩᱧ ᱤᱥᱱ ᱟᱨ ᱩᱱᱠᱤᱱ ᱧᱮᱞ ᱛᱮ ᱤᱧ ᱦᱩᱧ ᱵᱷᱤᱲᱠᱟᱹᱣ ᱜᱟᱱ ᱞᱮ ᱦᱟᱹᱴᱭᱟ᱾ ᱵᱟᱹᱧ ᱫᱟᱲᱮᱭᱟᱜᱼᱟ ᱤᱧ ᱫᱚ ᱟᱫᱚ ᱦᱚᱜᱼᱚᱸ ᱱᱚᱝᱠᱟ, ᱟᱫᱚ ᱩᱱᱠᱤᱱ ᱢᱟᱛ ᱛᱚ ᱦᱚᱸᱜᱼᱚᱸ ᱱᱚᱝᱠᱟ ᱤᱥᱤᱱ ᱫᱚ ᱢᱤᱫ ᱵᱮᱲᱟ ᱠᱤᱱ ᱤᱥᱤᱱ ᱛᱟᱦᱮᱫ ᱟᱨ ᱦᱟᱸᱜ ᱚᱱᱠᱟ ᱟᱹᱰᱤ ᱡᱟᱹᱥᱛᱤ ᱫᱤᱱ ᱜᱮ ᱦᱟᱸᱜ ᱟᱹᱞᱩ ᱥᱤᱯᱤ ᱠᱚᱜᱮ ᱟᱨ ᱰᱤᱢ ᱵᱷᱟᱡᱟ ᱛᱟᱱᱟᱜ ᱠᱚᱜᱮ ᱦᱩᱭ ᱠᱚᱜ ᱱᱚᱝᱠᱟ ᱥᱚᱵᱽᱡᱤ ᱫᱚ ᱠᱤᱱ ᱞᱟᱹᱭᱟ ᱦᱮᱸᱭᱟ ᱟᱫᱚ ᱡᱮ ᱵᱟᱝ ᱵᱤᱱ ᱩᱛᱩ ᱭᱮᱫ ᱫᱚ ᱱᱚᱣᱟ ᱠᱚᱫᱚ ᱟᱫᱚ ᱠᱤᱱ ᱞᱟᱹᱭᱟ ᱚᱠᱛᱚ ᱜᱮ ᱵᱟᱭ ᱧᱟᱢᱚᱜ ᱠᱟᱱ ᱫᱚ᱾
ᱦᱳᱭ ᱦᱳᱭ ᱱᱚᱜᱼᱱᱚᱣᱟ ᱫᱚ ᱧᱮᱞ ᱧᱟᱢᱚᱜ ᱜᱮᱭᱟ ᱢᱟᱱᱮ ᱟᱞ ᱮᱸ ᱟᱞᱮ ᱚᱸᱰᱮ ᱦᱚᱸ ᱦᱩᱭ ᱵᱟᱲᱟᱜ ᱜᱮᱭᱟ ᱡᱟᱹᱥᱛᱤ ᱵᱮᱥᱤᱨ ᱵᱷᱟᱜ ᱫᱤᱱ ᱜᱮ ᱱᱚᱝᱠᱟ ᱜᱮ ᱮᱸ ᱡᱮ ᱵᱤᱞᱤ ᱵᱷᱟᱡᱟ ᱵᱟᱝᱠᱷᱟᱱ ᱡᱟᱦᱟᱱᱟᱜ ᱜᱮ᱾ ᱟᱞᱩ ᱥᱤᱯᱤ ᱚᱱᱠᱟ ᱚᱱᱟ
ᱠᱷᱟᱱ ᱫᱚ ᱟᱫᱚ ᱚᱱᱟ ᱫᱚ ᱠᱚᱢ ᱚᱠᱛᱚ ᱛᱮᱵᱚᱱ ᱥᱟᱨᱟᱣ ᱠᱮᱫ᱾
ᱦᱮᱸ ᱮᱠᱫᱚᱢ ᱟᱫᱚ ᱵᱟᱨᱭᱟ ᱜᱟᱱ ᱩᱱᱟᱹᱜ ᱦᱩᱭᱩᱜ ᱠᱟᱱᱟ ᱠᱟᱻ ᱯᱩᱭᱥᱟᱹ ᱠᱚᱦᱚᱸ ᱵᱟᱧᱪᱟᱜ ᱠᱟᱱᱟ ᱟᱨ ᱦᱩᱭᱩᱜ ᱠᱟᱱᱟ ᱚᱠᱛᱚ
ᱟᱫᱚ ᱧᱮᱞ ᱵᱤᱱ ᱱᱤᱭᱟᱹ ᱦᱟᱹᱵᱤᱡ ᱫᱚ ᱮᱠᱟᱞ ᱜᱮ ᱢᱟᱱᱮ ᱯᱚᱭᱥᱟ ᱫᱚ ᱫᱚᱢᱮ ᱰᱷᱮᱨ ᱜᱮ ᱠᱷᱚᱨᱪᱟᱜᱼᱟ᱾ ᱠᱟᱨᱚᱱ ᱥᱚᱵᱽᱡᱤ ᱠᱚ ᱫᱚᱢᱮ ᱫᱟᱢ ᱜᱮᱭᱟ ᱥᱮ᱾
ᱮᱠᱫᱚᱢ ᱮᱠᱫᱚᱢ᱾
ᱦᱳᱭ ᱟᱫᱚ ᱛᱟᱨ ᱛᱷᱟᱠᱮ ᱦᱟᱸᱜ ᱵᱤᱞᱤ ᱵᱷᱟᱹᱡᱤ ᱜᱮ ᱦᱟᱸᱜ ᱯᱨᱚᱴᱤᱱ ᱧᱟᱢᱚᱜ ᱵᱷᱤᱴᱟᱢᱤᱱ ᱧᱟᱢᱚᱜ ᱟᱨ ᱠᱚᱢ ᱚᱠᱛᱚ ᱛᱮᱦᱚᱸ᱾
ᱦᱩᱸ
ᱟᱨ ᱛᱟᱦᱚᱞᱮ ᱜᱚᱢᱠᱮ ᱤᱭᱟᱹ ᱫᱚ ᱡᱮ ᱦᱚᱜᱼᱚᱸ ᱱᱚᱝᱠᱟ ᱠᱷᱚᱨᱚᱪ ᱫᱚ ᱚᱠᱟ ᱞᱮᱠᱟ ᱛᱟᱵᱤᱱ? ᱡᱮ ᱨᱩᱢ ᱠᱷᱚᱨᱪᱟ ᱟᱨ ᱠᱷᱟᱣᱟ ᱠᱷᱚᱨᱪᱟ ᱛᱤᱱᱟᱹᱜ ᱜᱟᱱ ᱧᱩᱨᱩᱜ ᱠᱟᱱ ᱛᱟᱵᱤᱱᱟ?
ᱢᱤᱫᱴᱟᱝ ᱫᱚ ᱦᱟᱡᱟᱨ ᱴᱟᱠᱟ ᱧᱩᱨᱩᱜ ᱠᱟᱱᱟ, ᱟᱨ ᱦᱩᱭᱩᱜ ᱠᱟᱱᱟ ᱡᱚᱢᱟᱜ ᱫᱚ ᱟᱫᱚ ᱪᱮᱫ ᱞᱮᱠᱟᱢ ᱡᱚᱢᱟ ᱱᱟᱜ ᱚᱱᱠᱟ ᱟᱢᱟᱜ ᱠᱷᱚᱨᱪᱟ
ᱤᱥᱤᱱᱮᱜᱼᱟ ᱟᱫᱚ ᱚᱠᱟ ᱞᱮᱠᱟ ᱟᱢᱮᱢ ᱡᱚᱢᱟ ᱚᱱᱠᱟ ᱜᱮ ᱠᱷᱚᱨᱚᱪ ᱧᱩᱨ
ᱦᱳᱭ ᱦᱳᱭ ᱦᱳᱭ ᱢᱟᱱᱮ ᱜᱮᱥ ᱴᱮᱥ ᱡᱷᱚᱛᱚ ᱢᱮᱥᱟ ᱟᱛᱮᱫ ᱮᱸ ᱯᱟᱲᱟᱜ ᱜᱮᱭᱟ ᱚᱱᱟ ᱦᱚᱸ ᱚᱻ ᱵᱟᱨᱚ ᱯᱚᱱᱮᱨᱚ ᱥᱚ ᱱᱤᱝᱠᱮ᱾
ᱚᱻ ᱛᱟᱦᱚᱞᱮ ᱢᱚᱸᱡᱽ ᱜᱮᱭᱟ ᱛᱚ ᱜᱮᱥ ᱠᱚ ᱢᱮᱥᱟ ᱠᱟᱛᱮᱫ ᱡᱩᱫᱤ ᱵᱟᱨᱚ ᱯᱚᱱᱚᱨ ᱨᱮᱵᱤᱱ ᱟ ᱴᱚᱠᱮᱜᱼᱟ ᱢᱟᱱᱮ ᱵᱤᱥᱟᱞ ᱵᱮᱯᱟᱨ᱾
ᱦᱮᱸ ᱦᱮᱸ᱾
ᱦᱳᱭ ᱟᱫᱚ ᱦᱟᱸᱜ ᱟᱨ ᱢᱤᱫᱴᱤᱡ ᱡᱮ ᱦᱚᱸᱜ-ᱱᱚᱝᱠᱟ ᱡᱮ ᱨᱩᱢ ᱵᱤᱱ ᱛᱟᱦᱮᱸᱱᱟ, ᱨᱩᱢ ᱵᱷᱟᱲᱟ ᱜᱮ ᱧᱩᱨᱩᱜ ᱠᱟᱱ ᱛᱟᱹᱵᱤᱱᱟ ᱦᱟᱡᱟᱨ ᱴᱟᱠᱟ, ᱟᱫᱚ ᱤᱞᱮᱠᱴᱨᱤᱠ ᱫᱚ ᱯᱟᱞᱮ ᱵᱷᱤᱱᱟᱹ ᱛᱮ?
ᱵᱟᱝ ᱵᱟᱝ ᱤᱞᱮᱠᱴᱨᱤᱠ ᱫᱚ ᱚᱱᱟ ᱢᱮᱥᱟ ᱜᱮ᱾
ᱢᱮᱥᱟ ᱜᱮᱭᱟ ᱵᱟᱦ, ᱵᱮᱥ ᱜᱮᱭᱟ, ᱟᱞᱮ ᱫᱚ ᱦᱟᱸᱜ ᱡᱟᱦᱟᱸ ᱨᱮᱞᱮ ᱛᱟᱦᱮᱸᱭᱟ ᱟᱞᱮ ᱫᱚ ᱥᱟᱲᱮ ᱥᱟᱛ ᱧᱩᱨ ᱠᱚᱜ ᱛᱟᱞᱮᱭᱟ, ᱥᱟᱲᱮ ᱥᱟᱛ ᱥᱚ, ᱛᱳ ᱤᱞᱮᱠ ᱴᱨᱤᱠ ᱪᱟᱨᱪ ᱫᱚ ᱟᱞᱟᱫᱟ ᱛᱟᱦᱮᱸ ᱠᱟᱱ ᱛᱟᱞᱮᱭᱟ, ᱛᱳ ᱚᱝᱠᱟ ᱜᱮᱛᱚ ᱪᱟᱞᱟᱜ-ᱟ ᱟᱫᱚ ᱦᱟᱡᱟᱨ ᱜᱮ᱾ ᱛᱚ ᱪᱟᱞᱟᱜᱼᱟ ᱦᱟᱸᱜ᱾ ᱦᱮᱸ ᱟᱫᱚ ᱨᱟᱵᱟᱝ ᱫᱤᱱ ᱜᱮ ᱛᱟᱵᱚᱱ ᱦᱟᱸᱜ ᱯᱟᱝᱠᱷᱟ ᱵᱟᱵᱚᱱ ᱪᱟᱞᱩᱭᱟ ᱟᱨ ᱮᱢᱱᱤ ᱫᱤᱱ ᱫᱚ ᱜᱚᱨᱚᱢ ᱫᱤᱱ ᱛᱚ ᱥᱟᱨᱟᱫᱤᱱ ᱜᱮ ᱯᱟᱝᱠᱷᱟ ᱪᱟᱜ ᱠᱟᱱᱟ᱾ ᱟᱫᱚ ᱦᱳᱥᱴᱮᱞ ᱢᱮᱥ ᱨᱮᱱᱟᱜ ᱛᱚᱵᱤᱱ ᱵᱟᱲᱟᱭᱟ ᱢᱤᱫ ᱫᱷᱟᱣ ᱥᱩᱭᱤᱪᱮ ᱫᱟᱵᱟᱣ ᱠᱮᱜ ᱥᱮ, ᱟᱫᱚ ᱚᱱᱟ ᱩᱞᱴᱟᱹ ᱥᱮᱫ ᱫᱟᱵᱟᱣ ᱨᱮᱱ ᱦᱚᱲ ᱫᱚ ᱵᱟᱹᱱᱩᱜ ᱠᱚᱣᱟ᱾ ᱦᱮᱸ, ᱪᱟᱞᱟᱜ ᱠᱟᱱ ᱜᱮᱭᱟ ᱛᱚ ᱠᱚᱱᱴᱤᱱᱤᱭᱩ ᱪᱟᱞᱟᱜ ᱠᱟᱱ ᱜᱮᱭᱟ᱾ ᱦᱳᱭ, ᱟᱫᱚ ᱢᱮᱥ ᱨᱮᱫᱚ ᱮᱱᱦᱚᱸ ᱟᱹᱰᱤ ᱢᱮᱱᱴᱮᱱ ᱨᱮᱵᱚᱱ ᱛᱟᱦᱮᱸᱱ ᱜᱤᱭᱟ᱾ ᱦᱳᱥᱴᱮᱞ ᱨᱮᱫᱚ ᱛᱟᱹᱦᱩ ᱜᱮ ᱢᱮᱱᱴᱮᱱ ᱵᱟᱹᱱᱩᱜ᱾ ᱦᱳᱭ᱾
ᱦᱮᱸ ᱦᱮᱸ᱾ ᱱᱚᱸᱰᱮ ᱦᱚᱸ ᱨᱟᱵᱟᱝ ᱮ ᱠᱟᱱ ᱨᱮᱦᱚᱸ ᱢᱟᱱᱮ ᱩᱭᱩ ᱯᱚ
ᱦᱳᱭ ᱦᱳᱭ ᱦᱳᱭ, ᱴᱷᱤᱠ ᱴᱷᱤᱠ ᱴᱷᱤᱠ ᱦᱚᱜ-ᱚ ᱱᱤᱭᱟᱹ ᱠᱚ ᱡᱤᱱᱤᱥ ᱫᱤᱥᱟᱹᱜᱼᱟ᱾ ᱨᱟᱵᱟᱝᱮ ᱠᱟᱱᱟ, ᱟᱫᱚ ᱠᱟᱹᱴᱤᱡ ᱠᱟᱹᱴᱤᱡ ᱮᱱ ᱩᱫᱽᱜᱟᱹᱨ ᱠᱮᱫᱮ ᱠᱷᱟᱱ, ᱩᱱᱤ ᱢᱟ ᱨᱟᱵᱟᱝ ᱫᱤᱱ ᱠᱟᱱ ᱩᱱᱤ ᱢᱟᱭ ᱪᱤᱠᱟᱹᱭ ᱮᱱ ᱩᱭᱩ ᱯᱚᱴᱚᱢ ᱮᱱᱛᱮ ᱯᱟᱝᱠᱷᱟᱭ ᱪᱟᱹᱞᱤᱭᱟᱫᱟ ᱵᱟᱥ ᱟᱫᱚ ᱜᱚᱝ ᱝᱠᱮ, ᱪᱮᱱ ᱴ ᱤᱧ ᱞᱟᱹᱭᱟᱹᱵᱤᱱᱟᱹ ᱦᱚᱸᱜᱼ ᱱᱤᱭᱟᱹ ᱠᱷᱟᱹᱛᱤᱨ ᱛᱮᱜᱮ ᱛᱚ ᱚᱱᱟ ᱦᱳᱥᱴᱮᱞ ᱢᱮᱥ ᱮᱠᱫᱚᱢ ᱢᱚᱱᱮ ᱫᱚᱦᱚ ᱞᱮᱠᱟᱱᱟ, ᱟᱞᱮ ᱟᱸᱡᱚᱵ ᱢᱤᱫᱴᱟᱝ ᱜᱤᱫᱽᱨᱟᱹ᱾
ᱟᱪᱪᱷᱟ, ᱦᱮᱸ᱾
ᱟᱫᱚ ᱜᱚᱝᱠᱮ ᱯᱟᱲᱦᱟᱣ ᱫᱚ ᱦᱟᱸᱜ ᱚᱞᱚᱜ ᱫᱚ ᱠᱚᱞᱮᱡᱽ ᱨᱮᱵᱮᱱ ᱚᱞᱚᱜ ᱠᱟᱱᱟ, ᱟᱫᱚ ᱤᱱᱟᱹ ᱯᱟᱥᱟᱯᱟᱹᱥᱤ ᱟᱨᱦᱚᱸ ᱡᱟᱦᱟᱸᱱᱟᱜ ᱠᱚ, ᱢᱟᱱᱮ ᱡᱟᱦᱟᱸᱱᱟᱜ ᱠᱚᱵᱤᱱ ᱟᱨᱦᱚᱸ ᱛᱚᱞᱟᱥᱮᱜᱼᱟ ᱥᱮ ᱮᱴᱟᱜ ᱥᱮᱜ ᱵᱤᱱ ᱯᱟᱲᱦᱟᱜ ᱠᱟᱱᱟ?
ᱵᱟᱝ ᱚᱱᱠᱟ ᱫᱚ ᱱᱤᱛᱚᱜ ᱫᱚ ᱱᱟᱜ ᱟᱹᱣᱨᱤ ᱪᱤᱱᱛᱟᱹ ᱵᱷᱟᱵᱽᱱᱟ ᱦᱩᱭᱩᱜ-ᱟ, ᱢᱟᱱᱮ ᱠᱚᱨᱟᱣ ᱦᱩᱭᱩᱜᱼᱟ, ᱤᱱᱟᱹ ᱠᱚᱢᱯᱤᱴᱤᱮᱴᱤᱵᱷ ᱮᱠᱡᱟᱢ ᱠᱚ ᱨᱮᱱᱟᱜ᱾ ᱛᱮᱭᱟᱨᱤ ᱠᱚ ᱦᱟᱛᱟᱣ ᱦᱩᱭᱩᱜ ᱞᱟᱹᱜᱤᱫ ᱱᱟ, ᱚᱱᱟ ᱫᱚ ᱜᱨᱮᱡᱩᱭᱮᱥᱚᱱ ᱠᱚᱢᱯᱞᱤᱴ ᱞᱮᱜᱮ, ᱛᱟᱨᱯᱚᱨᱮ ᱱᱤᱛᱳᱜ
ᱯᱟᱭᱚᱜ ᱜᱮ ᱵᱤᱱ?
ᱠᱟᱱᱟ᱾
ᱟᱫᱚ ᱜᱚᱝᱠᱮ ᱦᱟᱸᱜ ᱟᱫᱚ ᱛᱚ ᱡᱩᱫᱤ ᱮ-ᱚᱢ-ᱚᱱᱟᱨᱥ ᱛᱮᱵᱤᱱ ᱯᱟᱲᱦᱟᱜ ᱠᱟᱱᱟ᱾ ᱛᱳ ᱚᱱᱛᱮ ᱦᱚᱛᱚ ᱠᱟᱹᱴᱤᱡ ᱫᱚ ᱢᱟᱱᱮ ᱡᱳᱨᱜᱮ ᱞᱟᱜᱟᱣ ᱵᱟᱲᱟᱣ ᱦᱩᱭᱩᱜᱼᱟ ᱥᱮ᱾
ᱦᱩᱸ ᱦᱩᱸ ᱾
ᱦᱳᱭ, ᱟᱫᱚ ᱦᱟᱸᱜ ᱡᱩᱫᱤ ᱯᱟᱥ ᱛᱮᱵᱤᱱ ᱯᱟᱲᱦᱟᱜ ᱠᱷᱟᱱ ᱫᱚ ᱟᱹᱞᱤᱧᱟᱜ ᱢᱮᱫ ᱠᱚᱬ ᱛᱮᱫᱚ ᱞᱤᱧ ᱞᱟᱹᱭᱵᱤᱱᱟ ᱡᱩᱫᱤ ᱠᱚᱢᱯᱤᱴᱤᱮᱴᱤᱵᱷ ᱞᱤᱵᱤ ᱞᱟᱹᱜᱤᱫ ᱵᱤᱱ ᱪᱷᱩᱴᱟᱹᱜ ᱞᱟᱹᱜᱤᱫ᱾ ᱛᱳ ᱱᱤᱭᱟᱹ ᱢᱩᱦᱩᱨᱛᱮ ᱜᱮ ᱪᱷᱩᱴᱟᱹᱣ ᱜᱮ ᱱᱟᱯᱟᱭᱟ ᱡᱮ ᱦᱟᱨᱮ ᱦᱮᱸ ᱠᱚᱢᱯᱤᱴᱤᱥᱮᱱ ᱛᱟᱵᱚᱱ᱾
ᱦᱩᱸ᱾
ᱟᱫᱚ ᱪᱷᱩᱴᱟᱹᱣ ᱜᱮ ᱱᱟᱯᱟᱭᱟ ᱡᱮ ᱞᱟᱹᱲᱦᱟᱹᱭ᱾ ᱛᱳ ᱦᱟᱸᱜ ᱡᱩᱫᱤ ᱱᱤᱭᱟᱹ ᱚᱠᱛᱚ ᱨᱮ ᱡᱩᱫᱤ ᱡᱟᱦᱟᱸᱱᱟᱜ ᱵᱤᱱ ᱧᱟ ᱧᱟᱢᱟ ᱥᱮ ᱱᱚᱠᱟ ᱪᱟᱹᱠᱨᱤ ᱪᱟᱹᱠᱨᱤ ᱡᱟᱦᱟᱸᱱᱟᱜ ᱵᱤᱱ ᱞᱟᱜᱟᱣ ᱫᱟᱲᱮᱭᱟᱜᱼᱟ, ᱢᱚᱱᱮ ᱦᱩᱭᱩᱜᱼᱟ, ᱡᱮ ᱱᱚᱣᱟ ᱦᱟᱸᱜ ᱵᱩᱨᱩ ᱵᱤᱱ ᱛᱩᱞ ᱥᱟᱦᱟ ᱠᱮᱫ ᱞᱮᱠᱟ᱾
ᱮᱠᱫᱚᱢ ᱮᱠᱫᱚᱢ᱾
ᱦᱳᱭ, ᱟᱫᱚ ᱦᱚᱜᱼᱚᱭ ᱵᱤᱱ ᱫᱚ ᱦᱟᱸᱜ ᱠᱚᱞᱮᱡ ᱵᱤᱱ ᱠᱚᱱᱴᱤᱱᱤᱭᱩᱭᱟ ᱛᱚ, ᱟᱫᱚ ᱟᱵᱤᱱ ᱠᱷᱚᱱ ᱫᱚ ᱦᱟᱸᱜ ᱟᱫᱚ ᱦᱚᱸᱜᱼᱚᱭ ᱫᱩ ᱵᱚᱪᱷᱚᱨ ᱜᱟᱱ ᱢᱟᱲᱟᱝ ᱛᱮᱫᱚᱞᱮ ᱠᱚᱨᱟᱣ ᱠᱟᱜᱼᱟ ᱛᱚ, ᱫᱩᱢ ᱫᱚᱢᱮ ᱜᱮ ᱵᱮ ᱠᱟᱨ ᱵᱩᱡᱷᱟᱹᱜ ᱫᱚ ᱱᱮᱛᱟᱨ ᱫᱚ᱾
ᱦᱩᱸ ᱦᱩᱸ᱾
ᱱᱮ ᱚᱠᱟ ᱞᱮᱠᱟ ᱪᱚ ᱟᱫᱚ ᱤᱧ ᱪᱤᱠᱟᱹᱭᱟ ᱵᱟᱹᱧ ᱵᱩᱡ ᱫᱟᱲᱮᱭᱟᱜᱼᱟ, ᱱᱚᱜᱼᱚ ᱱᱚᱝᱠᱟ ᱟᱱᱤᱡ ᱠᱟᱱᱟ᱾
ᱦᱳᱭ ᱦᱳᱭ᱾
ᱟᱨ ᱩᱱᱫᱚ ᱢᱟᱱᱮ ᱞᱟᱜᱟᱲ ᱛᱮᱞᱤᱧ ᱧᱟᱢ ᱠᱮᱫᱟ ᱯᱟᱲᱦᱟᱣ ᱜᱚᱫ ᱱᱟᱞᱤᱧ ᱜᱨᱮᱡᱩᱭᱮᱥᱮᱱ ᱠᱮᱫ ᱠᱷᱟᱱᱞᱤᱧ ᱮᱢ ᱮ ᱨᱮᱞᱤᱧ ᱵᱷᱚᱨᱛᱤᱭᱮᱱᱟ᱾ ᱮᱢ ᱮ ᱥᱟᱨᱟᱣᱮᱱ ᱠᱷᱟᱱ ᱟᱫᱚ ᱦᱟᱹᱛᱲᱟᱹᱣᱛᱮ ᱵᱟᱹᱞᱤᱧ ᱧᱟᱢ ᱮᱫᱟ᱾
ᱦᱮᱸ ᱦᱮᱸ᱾
ᱦᱮᱸ᱾
ᱟᱵᱤ ᱟᱵᱤᱱ ᱫᱚ ᱪᱮᱫ ᱛᱮᱵᱤᱱ ᱯᱟᱲᱦᱟᱜ ᱠᱟᱱ ᱛᱮ ᱚᱱᱟᱥ ᱛᱮ ᱥᱮ ᱯᱷᱟᱥ ᱛᱮ?
ᱦᱮᱸ ᱚᱱᱟᱨᱥ ᱜᱮ ᱛᱟᱦᱮᱸ ᱠᱟᱱᱟ ᱦᱳᱭ᱾ ᱟᱫᱚ ᱱᱚᱣᱟ ᱟᱵᱚᱣᱟᱜ, ᱡᱟᱦᱟᱸ ᱟᱭᱳ ᱟᱲᱟᱝ ᱚᱱᱟ ᱛᱮᱜᱮ᱾
ᱟᱪᱪᱷᱟ᱾
ᱦᱳᱭ ᱟᱹᱵᱤᱱᱟᱜ ᱫᱚ?
ᱟᱹᱞᱤᱧᱟᱜ ᱫᱚ ᱱᱟᱜᱟᱢ ᱤᱫᱤ ᱠᱟᱛᱮ᱾
ᱣᱚ ᱵᱟᱷ ᱵᱷᱟᱜᱤ ᱜᱮ᱾ ᱛᱚ ᱫᱚᱨᱠᱟᱨᱚᱜᱼᱟ ᱟᱹᱞᱤᱧ ᱫᱚᱞᱤᱧ ᱥᱟᱯᱳᱴ ᱵᱤᱱᱟ ᱱᱚᱸᱰᱮ ᱫᱚ ᱠᱟᱨᱚᱱ ᱱᱷᱟᱸᱜ, ᱦᱮᱸ ᱟᱫᱚ ᱵᱟᱹᱲᱤᱡ ᱫᱚ ᱵᱟᱞᱤᱧ ᱞᱮᱭ ᱫᱟ ᱱᱤᱭᱟᱹ ᱢᱩᱨ ᱛᱮᱫᱚ ᱦᱟᱸᱜ ᱟᱵᱚᱣᱟᱜ ᱟᱭᱳ ᱟᱲᱟᱝ ᱛᱮᱫᱚ ᱜᱤᱫᱽᱨᱟᱹ ᱠᱚ ᱡᱟᱹᱥᱛᱤ ᱜᱮᱭᱟ᱾
ᱦᱮᱸ ᱦᱮᱸ ᱦᱮᱸ ᱮᱠᱫᱚᱢ᱾
ᱞᱮ ᱡᱟᱦᱟᱸ ᱨᱮᱞᱮ ᱯᱟᱲᱦᱟᱣ ᱠᱚᱜ ᱥᱮ ᱟᱞᱮ ᱞᱮ ᱮᱢᱮ ᱠᱮᱥᱮ᱾ ᱢᱤᱫᱴᱟᱝ ᱱᱟᱜᱟᱢ ᱤᱫᱤ ᱠᱟᱛᱮᱫ ᱵᱟᱨᱭᱟ ᱜᱤᱫᱽᱨᱟᱹ ᱠᱤᱱ ᱛᱟᱦᱮᱸᱜᱼᱟ ᱟᱨ ᱚᱸᱰᱮ ᱟᱞᱮᱭᱟᱜ ᱟᱭᱳ ᱟᱲᱟᱝ ᱛᱮᱞᱮ ᱛᱟᱦᱮᱸᱭᱟ᱾ ᱯᱮᱨᱟᱭ ᱵᱤᱭᱟᱞᱞᱤᱥ ᱡᱚᱱ ᱞᱮᱠᱟ᱾
ᱩᱱᱟᱹᱜ ᱩᱭ ᱩᱱᱟᱹᱜ ᱡᱟᱹᱥᱛᱤ
ᱩᱱᱟᱹᱜ ᱡᱟᱹᱥᱛᱤ ᱟᱫᱚ ᱵᱷᱟᱹᱵᱤ ᱵᱤᱱ ᱱᱟᱦᱟᱜ ᱠᱚᱢᱯᱤᱴᱤᱥᱮᱱ ᱟᱠᱟ ᱞᱮᱵᱮᱞ ᱨᱮ ᱪᱟᱞᱟᱜᱼᱟ ᱱᱚᱣᱟ ᱠᱚᱫᱚ᱾
ᱟᱪᱪᱷᱟ ᱟᱪᱪᱷᱟ᱾
ᱟᱫᱚ ᱛᱚᱢ ᱟᱹᱞᱤᱧ ᱫᱚ ᱚᱱᱟ ᱠᱚᱢᱯᱤᱴᱤᱥᱮᱱ ᱪᱟᱞᱟᱜ ᱠᱷᱟᱹᱛᱤᱨ ᱵᱟᱹᱞᱤᱧ ᱞᱟᱹᱭᱫᱟ ᱚᱱᱟᱫᱚ ᱛᱚ᱾ ᱱᱟᱜᱟᱢ ᱫᱤᱭᱮ ᱵᱤᱱ ᱯᱟᱲᱦᱟᱜ ᱠᱟᱱᱟ ᱟᱹᱰᱤ ᱢᱟᱱᱮ ᱵᱷᱟᱹᱜᱤ ᱠᱟᱛᱷᱟ ᱟᱵᱚᱱᱟᱜ ᱱᱟᱜᱟᱢ ᱦᱚᱸᱵᱤᱱ ᱯᱟᱸᱡᱟ ᱧᱟᱢᱟ᱾ ᱛᱚ ᱟᱨ ᱚᱱᱟ ᱵᱟᱨ ᱵᱟᱫᱽ ᱠᱟᱛᱮᱫ ᱦᱚᱸ ᱛᱚ ᱥᱩᱡᱳᱜᱽ ᱠᱚᱦᱚᱸ ᱯᱟᱞᱮ ᱦᱩᱭ ᱫᱟᱲᱮᱭᱟᱜ ᱜᱮᱭᱟ᱾
ᱦᱩᱸ ᱦᱩᱸ
ᱦᱳᱭ᱾ ᱱᱟᱯᱟᱭ ᱜᱮ ᱤᱧ ᱫᱚ ᱢᱟᱱᱮ ᱮᱴᱟᱜ ᱥᱟᱵᱽᱡᱮᱴ ᱫᱚᱧ ᱥᱟᱯᱚᱴᱟᱜ ᱜᱮᱭᱟ ᱟᱹᱰᱤ ᱡᱟᱹᱥᱛᱤ᱾
ᱟᱪᱪᱷᱟ ᱟᱪᱪᱷᱟ
ᱦᱳᱭ ᱠᱟᱨᱚᱱ ᱤᱧᱤᱧ ᱤᱧᱤᱧ ᱢᱤᱫ ᱫᱷᱟᱣ ᱱᱚᱜᱼᱚᱭ ᱱᱚᱝᱠᱟ ᱟᱫᱚ ᱚᱱᱠᱟ ᱢᱟᱲᱟᱝ ᱥᱮᱫ ᱞᱟᱦᱟ ᱠᱟᱛᱮᱫ ᱚᱸᱰᱮ ᱠᱟᱹᱴᱤᱡ ᱤᱧ ᱟᱠᱚᱴ ᱧᱚᱜ ᱠᱟᱱᱟ ᱥᱮ ᱤᱧᱨᱮ ᱟᱫᱚ ᱫᱚᱢᱮᱧ ᱥᱟᱯᱨᱚᱴᱟᱜᱼᱟ ᱤᱧᱫᱚ᱾ ᱟᱨ ᱡᱟᱦᱟᱸᱭ ᱠᱚ ᱦᱤᱡᱩᱜ ᱠᱟᱱᱟ ᱥᱮ ᱦᱤᱡᱩᱜ ᱫᱟᱨᱟᱢ ᱠᱚ ᱡᱩᱫᱤ ᱵᱟᱹᱭ ᱛᱟᱠᱚ ᱠᱚ ᱛᱟᱦᱮᱱᱟ ᱥᱮ ᱤᱧ ᱢᱟᱧ ᱞᱮᱭᱟᱠᱚᱣᱟ ᱞᱟᱦᱟ ᱞᱟᱦᱟ᱾ ᱟᱹᱭ ᱪᱚᱞᱚ ᱦᱟᱱᱛᱮ᱾
ᱟᱪᱪᱷᱟ ᱟᱪᱪᱷᱟ᱾
ᱦᱳᱭ ᱟᱫᱚ ᱡᱟᱦᱟᱸᱭ ᱜᱮᱵᱚᱱ ᱯᱟᱲᱦᱟᱜ ᱢᱚᱱ ᱞᱟᱜᱟᱣ ᱠᱟᱛᱮᱫ ᱡᱮᱛ ᱠᱟᱛᱮᱫ ᱯᱟᱲᱦᱟᱣ ᱞᱟᱜᱟᱜᱼᱟ ᱟᱨᱠᱤ᱾
ᱮ ᱮᱜ ᱫᱚᱢ ᱚᱱᱟ ᱦᱩᱭᱩᱜ ᱠᱟᱱᱟ ᱢᱟᱨᱟᱝ ᱠᱟᱛᱷᱟ ᱫᱚ ᱡᱟᱦᱟᱸᱭ ᱵᱚᱱ ᱯᱟᱲ
ᱜᱮᱵᱚᱱ ᱯᱟᱲᱦᱟᱣᱮᱱ ᱥᱮ ᱟᱫᱚ ᱠᱚᱢᱯᱤᱴᱤᱥᱮᱱ ᱫᱚ ᱦᱩᱭᱮᱱ ᱜᱮᱥᱮ ᱟᱫᱚ ᱢᱤᱫᱴᱤᱡ ᱜᱮ ᱥᱤᱴ ᱛᱟᱦᱮᱱ ᱠᱷᱟᱱ, ᱦᱟᱱᱮ ᱠᱟᱹᱴᱤᱡ ᱢᱟᱱᱮ ᱠᱟᱛᱷᱟᱨᱮ ᱵᱩᱴᱟᱹ ᱨᱮᱠᱚ ᱞᱟᱹᱭ ᱫᱚ ᱢᱤᱫ, ᱴᱤᱡ ᱜᱮ ᱥᱤᱴ ᱠᱷᱟᱱ ᱚᱱᱟᱜᱮᱧ ᱤᱧᱟᱹᱜ ᱱᱚᱜᱼᱚ ᱱᱚᱝᱠᱟ ᱟᱨᱠᱤ᱾
ᱦᱮᱸ ᱦᱳᱭ ᱦᱳᱭ᱾
ᱟᱫᱚ ᱥᱟᱦᱤ ᱡᱩᱫᱤ ᱢᱟᱱᱮ ᱠᱟᱹᱢᱤᱢ ᱠᱚᱨᱟᱣ ᱠᱷᱟᱱ ᱫᱚ ᱢᱟᱱᱮ ᱠᱟᱹᱢᱤᱴᱟᱜ ᱚᱱᱟ ᱞᱮᱵᱮᱞ ᱨᱮ ᱦᱩᱭᱩᱜ ᱠᱷᱟᱱ ᱫᱚ, ᱟᱫᱚ ᱛᱟᱦᱚᱞᱮ ᱚᱨᱡᱚ ᱫᱚ ᱚᱠᱚᱭ ᱦᱚᱸ ᱵᱟᱭ ᱚᱴᱚᱠᱟ ᱮᱠᱟᱞ᱾
ᱮᱠᱫᱚᱢ ᱮᱠᱫᱚᱢ ᱟᱰᱤ ᱱᱟᱯᱟᱭ ᱠᱟᱛᱷᱟ ᱦᱮᱸ᱾
ᱟᱫᱚ ᱚᱱᱠᱟᱜᱮ ᱟᱹᱞᱤᱧ ᱦᱚᱸ ᱦᱟᱸᱜ, ᱦᱩᱭ ᱠᱟᱱᱟ ᱟᱫᱚ ᱦᱟᱸᱜ ᱜᱤᱫᱽᱨᱟᱹ ᱠᱚ ᱮᱵᱮᱞᱮᱵᱮᱞ ᱜᱮᱭᱟ ᱛᱚ ᱟᱫᱚ, ᱮᱢ ᱮ ᱠᱚᱨᱟᱣ ᱠᱟᱛᱮ ᱦᱟᱸᱜ ᱱᱮᱴ ᱠᱚᱫᱚ ᱠᱳᱣᱟᱞᱤᱯᱷᱟᱭ ᱢᱮᱱᱟᱜᱼᱟ ᱮᱱᱦᱚᱸ, ᱠᱟᱹᱢᱤᱨᱮ ᱵᱟᱭ ᱞᱟᱜᱟᱜ ᱠᱟᱱᱟ ᱟᱨᱠᱤ ᱾
ᱟᱪᱪᱷᱟ ᱟᱪᱪᱷᱟ ᱟᱪᱪᱷᱟ
ᱦᱳᱭ
ᱱᱮᱴ ᱠᱚᱫᱚ ᱵᱤᱱ ᱠᱳᱞᱤᱯᱷᱟᱭ ᱠᱟᱫᱟ ᱛᱟᱦᱚᱞᱮ?
ᱦᱳᱭ ᱚᱱᱟ ᱠᱚᱢᱟ ᱰᱚᱵᱚᱞ ᱰᱚᱵᱚᱞ ᱟᱠᱟᱱ, ᱟᱫᱚ ᱮᱱᱦᱚᱸ ᱵᱟ ᱠᱟᱹᱢᱤᱨᱮ ᱵᱟᱭ ᱞᱟᱜᱟᱜ ᱠᱟᱱᱟ ᱟᱨᱠᱤ, ᱟᱫᱚ ᱜᱤᱫᱽᱨᱟᱹ ᱠᱚ ᱮᱵᱮᱞᱮᱵᱮᱞ ᱜᱮᱭᱟ ᱢᱚᱱᱮ ᱵᱟᱹᱲᱤᱡ ᱠᱟᱛᱮᱜ ᱫᱚ ᱪᱮᱫ ᱟᱫᱚ ᱱᱚᱸᱰᱮ ᱫᱚ ᱾
ᱦᱮᱸ ᱦᱮᱸ
ᱦᱳᱭ
ᱦᱚᱸ
ᱟᱫᱚ ᱱᱚᱝᱠᱟ ᱟᱹᱵᱤᱱ ᱞᱮᱠᱟᱜᱮ ᱱᱚᱜᱼᱚᱭ ᱟᱫᱚ ᱟᱹᱰᱤ ᱫᱤᱱ ᱯᱚᱨᱮ ᱢᱮᱸᱫ ᱪᱮᱴᱷᱟᱜ ᱠᱟᱱᱟ ᱛᱚ ᱟᱫᱚ ᱱᱮᱛ ᱱᱮᱛᱟᱨ ᱱᱮᱛᱟᱨ ᱱᱟᱦᱟᱜ ᱠᱚᱢᱯᱤᱴᱤᱴᱤᱵᱽ ᱯᱷᱤᱞᱰ ᱨᱮ ᱟᱬᱜᱚᱭ ᱦᱩᱭᱩᱜ ᱠᱟᱱᱟ ᱾